ᱦᱮᱞᱳ ᱦᱮᱸ ᱡᱚᱦᱟᱨ ᱜᱮ
ᱡᱚᱦᱟᱨ ᱜᱮ
ᱟᱞᱮ ᱤᱡ ᱢᱤᱫᱴᱟᱱ ᱥᱤᱱᱤᱭᱟᱨ ᱢᱮᱱᱟᱭᱟ ᱟᱢ ᱧᱩᱛᱩᱢᱟᱱᱤᱡ ᱜᱮ ᱱᱚᱰᱮ ᱟᱞᱮᱭᱟᱜ ᱤᱭᱩᱱᱤᱵᱷᱟᱨᱥᱤᱴᱤ ᱨᱮ
ᱩᱸ ᱦᱩᱸ
ᱩᱱᱠᱩ ᱫᱚ ᱥᱤᱠᱟᱹᱨ ᱫᱤᱥᱚᱢ ᱨᱮᱱ ᱠᱟᱱᱟ ᱠᱚ
ᱚᱦ ᱦᱚᱸ
ᱦᱮᱸ
ᱚᱱᱟᱫᱚ ᱚᱠᱟ ᱥᱮᱫ ᱠᱚ ᱞᱟᱹᱭᱟ?
ᱥᱤᱠᱟᱹᱨ ᱫᱤᱥᱚᱢ ᱫᱚ ᱥᱤᱠᱟᱹᱨ ᱫᱤᱥᱚᱢ ᱫᱚ ᱮᱠᱪᱩᱭᱮᱞᱤ ᱤᱧ ᱢᱟᱱᱮ ᱵᱟᱰᱟᱭᱟᱹᱧ ᱡᱮ ᱯᱩᱨᱩᱞᱤᱭᱟᱹ ᱥᱟᱭᱤᱰ ᱚᱱᱟ ᱫᱚᱠᱚ ᱢᱮᱛᱟᱜᱼᱟ
ᱚ ᱦᱚᱸ
ᱦᱮᱸ ᱦᱳᱭ ᱟᱪᱪᱷᱟ ᱟᱯᱮ ᱢᱟ ᱟᱯᱮ ᱫᱚ ᱪᱤᱞᱤ ᱯᱟᱹᱨᱤᱥ ᱨᱮᱱ ᱠᱟᱱᱟᱯᱮ?
ᱟᱞᱮ ᱫᱚ ᱥᱚᱨᱮᱱ ᱠᱚ
ᱥᱚᱨᱮᱱ ᱠᱚ ᱟᱪᱪᱷᱟ ᱯᱟᱹᱦᱤᱞ ᱫᱚ ᱥᱚᱨᱮᱱ ᱪᱤᱞᱤ ᱠᱚ ᱛᱟᱦᱮᱸ ᱠᱟᱱᱟ? ᱯᱟᱹᱦᱤᱞ ᱫᱚ ᱥᱚᱨᱮᱱ ᱪᱤᱞᱤ ᱠᱚ ᱛᱟᱦᱮᱸ ᱠᱟᱱᱟ?
ᱪᱤᱞᱤ ᱠᱚ ᱛᱟᱦᱮᱸ ᱠᱟᱱᱟ ᱢᱟᱱᱮ?
ᱢᱟᱱᱮ ᱡᱮ ᱨᱚᱠᱚᱢ ᱢᱟᱹᱱᱰᱤ ᱠᱚᱫᱚ ᱪᱮᱛᱟᱜ ᱢᱟᱱᱮ ᱱᱚᱣᱟ ᱫᱚ ᱦᱟᱯᱲᱟᱢ ᱠᱚᱣᱟᱜ ᱠᱟᱛᱷᱟ ᱞᱮᱠᱟᱛᱮ ᱥᱟᱹᱨᱤ ᱠᱷᱟᱹᱞᱤ ᱱᱚᱣᱟ ᱢᱟᱛᱚ ᱵᱟᱵᱚᱱ ᱵᱟᱰᱟᱭᱟ
ᱡᱮ ᱢᱟᱱᱰᱤ ᱠᱚᱫᱚ ᱠᱤᱥᱟᱹᱲ ᱠᱚ ᱛᱟᱦᱮᱸ ᱠᱟᱱᱟ ᱠᱤᱥᱠᱩ ᱠᱚᱫᱚ ᱨᱟᱯᱟᱡᱽ
ᱛᱚ ᱥᱚᱨᱮᱱ ᱠᱚᱫᱚ ᱠᱚ ᱞᱟᱹᱭᱟ ᱥᱤᱯᱟᱹᱦᱤ ᱠᱚ ᱛᱟᱦᱮᱸ ᱠᱟᱱᱟ
ᱦᱮᱸ ᱴᱷᱤᱠ ᱴᱷᱤᱠ ᱴᱷᱤᱠ ᱦᱚᱭ ᱟᱫᱚ ᱟᱢ ᱪᱮᱫ ᱮᱢ ᱢᱚᱱᱮ ᱜᱮᱭᱟ ᱥᱟᱹᱨᱤ ᱜᱮ ᱠᱤ ᱛᱟᱦᱮᱸ ᱠᱟᱱᱟ ᱠᱚ ᱥᱤᱯᱟᱹᱦᱤ
ᱚᱱᱟ ᱫᱚ ᱱᱟᱦᱟᱜ ᱚᱠᱚᱭ ᱵᱚᱱ ᱧᱮᱞ ᱠᱟᱫ ᱟᱠᱚᱣᱟᱜ ᱞᱟᱹᱭ ᱠᱟᱛᱷᱟ ᱛᱮᱜᱮ ᱱᱟᱦᱟᱜ ᱚᱱᱠᱟ ᱚᱱᱠᱟ ᱢᱟ ᱵᱟᱠᱷᱟᱱ ᱩᱱ ᱢᱟᱨᱰᱤ ᱦᱚᱲ ᱠᱚᱦᱚᱸ ᱨᱮᱸᱜᱮᱡ ᱢᱮᱱᱟᱜ ᱠᱚᱜᱮᱭᱟ ᱠᱤᱥᱟᱹᱬ ᱛᱟᱦᱮᱸ ᱠᱟᱛᱮᱫ ᱦᱚᱸ ᱦᱩ
ᱟᱫᱚ ᱠᱷᱟᱱ ᱩᱱᱠᱩ ᱫᱚ ᱦᱚᱭᱛᱚ ᱡᱟᱦᱟᱸᱭ ᱠᱚ ᱨᱮᱜᱮᱡ ᱜᱮᱭᱟ ᱟᱫᱚ ᱡᱩᱫᱤ ᱚᱱᱠᱟ ᱠᱚ ᱢᱮᱛᱟ ᱠᱚ ᱠᱟᱱᱟ ᱡᱮ ᱮᱭᱟᱨᱠᱤ ᱮᱭᱟᱨᱠᱤ ᱛᱮ ᱡᱮ ᱵᱟᱝ ᱟ ᱚ ᱟᱯᱮ ᱫᱚ ᱢᱟᱱᱰᱤ ᱠᱤᱥᱟᱹᱲ ᱠᱟᱱᱟ ᱯᱮ ᱛᱚᱠᱷᱚᱱ ᱛᱚ ᱩᱱᱤ ᱢᱚᱱᱮ ᱢᱚᱱᱮ ᱛᱮ ᱵᱟᱹᱲᱤᱡ ᱮ ᱵᱩᱡᱷᱟᱹ ᱡᱮ ᱚᱠᱟ ᱨᱮᱞᱮ ᱠᱤᱥᱟᱹᱬᱟ
ᱚᱱᱠᱟ ᱫᱚ ᱩᱭᱦᱟᱹᱨᱚᱜ ᱜᱮᱭᱟ ᱚᱱᱟᱫᱚ ᱯᱟᱞᱮ ᱥᱮᱫᱟᱭ ᱡᱩᱜᱽ ᱫᱚ ᱡᱚᱛᱚ ᱜᱮ ᱫᱚ ᱡᱟᱦᱟᱸᱭ ᱠᱷᱚᱱᱟᱜ ᱠᱤᱸᱥᱟᱹᱬ ᱠᱚ ᱛᱟᱦᱮᱸ ᱠᱟᱱᱟ ᱡᱟᱦᱟᱸᱭ ᱠᱚ ᱨᱟᱯᱟᱡᱽ ᱠᱚ ᱛᱟᱦᱮᱸ ᱠᱟᱱᱟ ᱚᱱᱟ ᱦᱤᱥᱟᱹᱵ ᱛᱮ ᱦᱩ ᱟᱨ ᱱᱤᱛᱚᱜ ᱫᱚ ᱟᱵᱚ ᱱᱤᱛᱚᱜ ᱫᱚ ᱟᱵᱚ ᱵᱤᱫᱟᱹᱞ ᱛᱮᱫᱚ ᱪᱟᱵᱟᱭᱱᱟ ᱱᱟ ᱱᱤᱛᱚᱜ ᱫᱚ ᱡᱚᱛᱚ ᱠᱚ ᱥᱚᱢᱟᱱ ᱥᱚᱢᱟᱱ ᱮᱱᱟ ᱦᱩ
ᱯᱟᱲᱦᱟᱣ ᱧᱚᱜᱚᱜ ᱠᱟᱱᱟ ᱠᱟᱹᱴᱤᱡ
ᱪᱮᱛᱟᱱ ᱧᱚᱜ ᱦᱚᱸ
ᱟᱪᱪᱷᱟ ᱚᱵ ᱪᱮᱫ ᱤᱧ ᱞᱟᱹᱭᱟ ᱢᱮᱱᱛᱮᱧ ᱦᱤᱲᱤᱧ ᱠᱤᱫᱟᱹᱧ ᱚᱞᱚᱜ ᱯᱟᱲᱦᱟᱣ ᱫᱚ ᱵᱟᱝ ᱟ
ᱦᱚᱸ ᱟᱪᱪᱷᱟ ᱟᱢ ᱤᱭᱟ. ᱵᱟᱨᱮᱛᱮᱢ ᱵᱟᱲᱟᱭ ᱜᱮᱭᱟ ᱠᱤ
ᱪᱮᱫ
ᱢᱮᱱ ᱠᱟᱛᱷᱟ ᱵᱷᱮᱱᱛᱟ ᱠᱟᱛᱷᱟ ᱟᱵᱚᱣᱟᱜ ᱥᱟᱶᱛᱟ ᱨᱮᱱᱟᱜ
ᱚᱱᱠᱟ ᱛᱤᱱᱟᱹᱜ ᱜᱟᱱ ᱪᱚᱝ ᱠᱟᱹᱡ ᱠᱟᱹᱡ ᱟᱨ ᱛᱤᱱᱟᱹᱜ ᱜᱟᱱ ᱫᱚ ᱵᱟᱝ ᱰᱷᱮᱨ ᱜᱟᱱ ᱫᱚ ᱵᱟᱝᱟ ᱠᱟᱹᱡ ᱠᱟᱹᱡ ᱜᱟᱱ ᱜᱤᱧ ᱵᱟᱲᱟᱭᱟ
ᱚᱱᱟ ᱫᱚ ᱚᱠᱟᱨᱮᱢ ᱥᱮᱸᱬᱟ ᱠᱮᱫᱟᱢ
ᱪᱮᱫ ᱚᱱᱟ
ᱦᱳᱭ ᱢᱮᱱ ᱠᱟᱛᱷᱟ ᱵᱷᱮᱱᱛᱟ ᱠᱟᱛᱷᱟ
ᱚᱱᱟ ᱠᱚ ᱱᱚᱝᱠᱟᱜᱮ ᱟᱞᱮ ᱟᱞᱮ ᱛᱮᱜᱮ ᱜᱟᱯᱟᱞᱢᱟᱨᱟᱣ ᱜᱟᱯᱟᱞᱢᱟᱨᱟᱣ ᱛᱮᱜᱮ
ᱦᱮᱸ ᱢᱟᱱᱮ ᱚᱠᱚᱭ ᱴᱷᱮᱱ ᱮ ᱜᱟᱛᱮ ᱥᱟᱶ ᱥᱮ ᱜᱚᱲᱚᱢ ᱦᱟᱲᱟᱢ ᱜᱚᱲᱚᱢ ᱵᱩᱰᱦᱤ ᱥᱟᱶ ᱚᱱᱮ ᱚᱱᱠᱟ
ᱦᱩᱸ ᱟᱫᱚ ᱚᱱᱠᱟ ᱫᱚ ᱩᱱᱫᱤᱱ ᱢᱟᱨᱮ ᱠᱟᱛᱷᱟ ᱠᱚᱫᱚ ᱥᱮ ᱟᱫᱚ ᱤᱧ ᱵᱟᱵᱟ ᱦᱚᱸ ᱠᱟᱹᱴᱤᱡ ᱠᱟᱹᱴᱤᱡ ᱟᱫᱚ ᱩᱱᱫᱤᱱ ᱠᱚᱣᱟᱜ ᱜᱚᱲᱚᱢ ᱦᱟᱲᱟᱢ ᱠᱚᱣᱟᱜ ᱠᱟᱛ ᱛᱷᱟ ᱠᱚ ᱟᱸᱡᱚᱢ ᱛᱮ ᱤᱧ ᱵᱟᱵᱟ ᱦᱚᱸ ᱠᱟᱹᱴᱤᱡ ᱠᱟᱹ ᱴᱤᱡ ᱞᱮᱠᱤᱱ ᱚᱱᱟ ᱪᱤᱠᱤ ᱫᱚ ᱵᱟᱭ ᱪᱮᱫ ᱟᱠᱟᱫᱼᱟ ᱮᱠᱮᱱ ᱠᱟᱛᱷᱟ ᱛᱮᱫ ᱫᱚ ᱚᱱᱟ ᱫᱚ ᱵᱟᱲᱟᱭᱟᱭ
ᱟᱪᱪᱷᱟ
ᱟᱫᱚ ᱡᱟᱦᱟᱱᱟᱜ ᱠᱚ ᱟᱞᱮ ᱰᱟᱣᱩᱴ ᱞᱮ ᱵᱩᱡᱷᱟᱹᱣ ᱠᱷᱟᱱ ᱫᱚ ᱡᱟᱦᱟᱸ ᱨᱮᱜᱮᱞᱮ ᱛᱟᱦᱮᱱᱟ ᱟᱫᱚ ᱤᱧ ᱵᱟᱵᱟ ᱞᱮ ᱯᱷᱳᱱᱟᱭ ᱜᱮᱭᱟ ᱟᱨᱞᱮ ᱠᱩᱞᱤᱭᱮ ᱜᱮᱭᱟ ᱦᱮᱸ ᱵᱟ ᱱᱚᱣᱟ ᱫᱚ ᱱᱚᱣᱟ ᱫᱚ ᱪᱮᱫ ᱞᱮᱠᱟ ᱱᱚᱣᱟ ᱫᱚ ᱪᱮᱫ ᱠᱚ ᱢᱮᱛᱟᱜ ᱜᱮᱭᱟ ᱱᱚᱣᱟ ᱫᱚ ᱪᱮᱫ ᱞᱮᱠᱟ ᱦᱩᱭᱩᱜ ᱜᱮᱭᱟ ᱞᱮᱠᱤᱱ ᱚᱞᱚᱜ ᱯᱟᱲᱦᱟᱜ ᱫᱚ ᱵᱟᱭ ᱵᱟᱰᱟᱭ ᱨᱮᱦᱚᱸ ᱢᱟᱱᱮ ᱚᱱᱟ ᱨᱮᱱᱟᱜ ᱫᱚ ᱵᱟᱲᱟᱭᱟᱭ
ᱚ ᱢᱟᱱᱮ ᱥᱮᱨᱣᱟ ᱨᱮᱱᱟᱜ ᱡᱟᱦᱟᱸ ᱱᱤᱭᱚᱢ ᱱᱮᱢᱟᱪᱟᱨ ᱠᱚ ᱵᱟᱝ ᱥᱮ ᱟᱹᱨᱤᱪᱟᱹᱞᱤ ᱠᱚ ᱚᱱᱟ ᱠᱚᱫᱚ ᱵᱟᱰᱟᱭ ᱜᱮ ᱦᱮᱸ ᱢᱤᱫᱴᱤᱡ ᱠᱟᱛᱷᱟ ᱟᱸᱡᱚᱢ ᱠᱟᱛᱮᱫ ᱵᱷᱟᱜᱤᱧ ᱵᱩᱡᱷᱟᱹᱣ ᱠᱮᱫᱟ ᱟᱯᱮ ᱫᱚ ᱠᱟᱹᱴᱤᱡ ᱠᱷᱚᱱ ᱯᱮ ᱥᱮᱬᱟ ᱢᱟᱱᱮ ᱟᱸᱡᱚᱢ ᱠᱟᱫᱟ ᱯᱮ ᱱᱚᱣᱟ ᱡᱤᱱᱤᱥ ᱠᱚ ᱡᱮ ᱢᱮᱱ ᱠᱟᱛᱷᱟ ᱵᱷᱮᱱᱛᱟ ᱠᱟᱛᱷᱟ ᱠᱚ ᱢᱮᱱᱠᱷᱟᱱ ᱤᱧ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱱᱚᱣᱟ ᱠᱚ ᱵᱟᱨᱮᱹ ᱛᱮᱫᱚ ᱵᱟᱹᱧ ᱵᱟᱲᱟᱭ ᱛᱟᱦᱮᱸᱫ ᱤᱧ ᱡᱮ ᱠᱟᱛᱷᱟ ᱪᱮᱫ ᱠᱟᱱᱟ ᱥᱮ ᱵᱷᱮᱱᱛᱟ ᱠᱟᱛᱷᱟ ᱪᱮᱫ ᱠᱟᱱᱟ ᱛᱚᱠᱷᱚᱱ ᱫᱚ ᱥᱩᱫᱩ ᱤᱧ ᱵᱟᱰᱟᱭ ᱛᱟᱦᱮᱸᱫ ᱤᱧ ᱢᱟᱱᱮ ᱜᱚᱲᱚᱢ ᱦᱟᱲᱟᱢ ᱜᱚᱲᱚᱢ ᱵᱩᱰᱷᱤ ᱠᱚ ᱥᱩᱫᱩ ᱠᱟᱹᱦᱱᱤ ᱠᱚᱠᱚ ᱞᱟᱹᱭᱟᱫᱤᱧ ᱛᱟᱦᱮᱸᱫ ᱠᱩᱫᱩᱢ ᱠᱚᱠᱚ ᱚᱱᱟ ᱠᱚᱠᱚ ᱞᱟᱹᱭ ᱟᱫᱤᱧ ᱛᱟᱦᱮᱸᱫ ᱦᱳᱭ ᱛᱟᱯᱚᱨ ᱱᱤᱛᱚᱜ ᱡᱚᱠᱷᱚᱱ ᱚᱞ ᱪᱤᱠᱤ ᱵᱟᱨᱮᱛᱮ ᱠᱟᱹᱴᱤᱡ ᱚᱞᱚᱜ ᱯᱟᱲᱦᱟᱣ ᱦᱩᱭᱱᱟ ᱛᱚᱵᱮᱱᱟ ᱵᱟᱰᱟᱭ ᱠᱤᱫᱟᱹᱧ
ᱦᱮᱸ ᱦᱮᱸ ᱟᱨ ᱩᱱᱫᱤᱱ ᱫᱚ ᱪᱮᱫ ᱛᱟᱦᱮᱸ ᱞᱮᱱᱟ ᱥᱮ ᱢᱳᱵᱟᱭᱤᱞ ᱡᱩᱜᱽ ᱵᱟᱭ ᱛᱟᱦᱮᱸᱞᱮᱱᱟ ᱮᱱᱠᱷᱟᱱ ᱫᱚ ᱦᱟᱲᱟᱢ ᱵᱩᱰᱷᱤ ᱠᱤ ᱟᱭᱳᱼᱵᱟᱵᱟᱣᱟᱜ ᱜᱤᱫᱽᱨᱟᱹ ᱠᱚ ᱚᱱᱟ ᱠᱟᱹᱦᱱᱤ ᱠᱩᱫᱩᱢ ᱞᱟᱹᱭ ᱛᱮᱜᱮ ᱠᱚ ᱵᱷᱩᱞᱟᱹᱣ ᱠᱚ ᱛᱟᱦᱮᱱ ᱟᱨ ᱱᱤᱛᱚᱜ ᱫᱚ ᱡᱟᱦᱟᱸᱭ ᱜᱮ ᱡᱚᱛᱚ ᱜᱤᱫᱽᱨᱟᱹ ᱠᱤ ᱡᱟᱦᱟᱸᱭ ᱜᱮ ᱥᱮᱬᱟ ᱦᱚᱲ ᱦᱚᱸ ᱟᱭᱳᱵᱟᱵᱟ ᱦᱚᱸ ᱡᱚᱛᱚ ᱢᱚᱵᱟᱭᱤᱞ ᱟᱨ
ᱦᱳᱭ ᱦᱳᱭ
ᱡᱮ ᱡᱟᱨ ᱠᱚ ᱡᱟᱦᱟᱸ ᱛᱤᱱ ᱨᱮᱠᱚ ᱡᱟᱹᱯᱤᱫᱮᱜᱼᱟ ᱡᱟᱦᱟᱸ ᱛᱤᱱ ᱨᱮᱠᱚ ᱧᱮᱞᱮᱫ ᱜᱮ ᱡᱟᱦᱟᱸ ᱛᱤᱱ ᱨᱮᱠᱚ ᱡᱚᱢᱮᱫ ᱜᱮ ᱪᱮᱫ ᱦᱚᱸ ᱤᱭᱮ ᱵᱟᱝ
ᱦᱮᱸᱥᱮ ᱱᱚᱣᱟ ᱫᱚ ᱠᱤᱱᱛᱩ ᱥᱟᱹᱨᱤ ᱠᱟᱛᱷᱟ ᱟᱨ
ᱟᱞᱮ ᱫᱚ ᱤᱱᱟᱹᱜ ᱫᱤᱱ ᱛᱤᱱᱟᱹᱜ ᱪᱮᱦᱨᱟ ᱛᱟᱞᱮ ᱛᱟᱦᱮᱸ ᱞᱮᱱᱟ ᱟᱫᱚ ᱢᱟᱱᱮ ᱡᱟᱦᱟᱸᱭ ᱵᱟᱦᱨᱮ ᱨᱮ ᱢᱮᱱᱟᱭ ᱛᱤᱨᱮ ᱦᱤᱡᱩᱜ ᱠᱟᱱ ᱡᱚᱛᱚ ᱦᱚᱲ ᱦᱮᱡ ᱴᱷᱤᱠ ᱠᱟᱛᱮᱫ ᱢᱤᱫ ᱛᱮ ᱜᱳᱞ ᱥᱟᱹᱦᱤᱡ ᱫᱩᱲᱩᱵ ᱠᱟᱛᱮᱫ ᱟᱨ ᱟᱹᱭᱩᱵ ᱵᱮᱲᱟ ᱛᱚᱻ ᱡᱟᱦᱟᱸᱭ ᱡᱟᱦᱟᱸ ᱛᱤᱨᱮ ᱡᱚᱢᱠᱮ ᱚᱱᱟᱫᱚ ᱴᱷᱤᱠ ᱜᱮᱭᱟ ᱟᱹᱭᱩᱵ ᱵᱮᱲᱟ ᱫᱚ ᱡᱚᱛᱚ ᱢᱤᱫ ᱛᱮ ᱡᱚᱢᱟ ᱞᱮ
ᱟᱫᱚ ᱱᱮᱛᱟᱨ ᱫᱚ ᱵᱚᱫᱚ ᱞᱮᱱ ᱛᱟᱯᱮᱭᱟ ᱥᱮ ᱪᱮᱫ
ᱟᱫᱚ ᱱᱮᱛᱟᱨ ᱫᱚ ᱦᱟᱱᱛᱮ ᱱᱟᱛᱮ ᱪᱟᱵᱟᱭᱮᱱ ᱫᱚ ᱞᱮ ᱦᱩᱸ ᱚᱠᱚᱭᱫᱚ ᱢᱮᱥᱨᱮ ᱚᱠᱚᱭᱫᱚ ᱦᱳᱥᱴᱮᱞ ᱨᱮ ᱚᱠᱚᱭᱫᱚ ᱚᱠᱟᱨᱮ
ᱚᱱᱟ ᱦᱚ ᱢᱤᱫᱴᱤᱡ ᱠᱟᱛᱷᱟ
ᱦᱩᱸ
ᱦᱳᱭ ᱟᱫᱚ ᱚᱱᱟᱜᱮ ᱠᱤᱱᱛᱩ ᱞᱟᱦᱟ ᱛᱮᱫᱚ ᱵᱩᱡᱷᱢᱮ ᱡᱷᱚᱛᱚ ᱥᱟᱱᱛᱟᱲ ᱚᱲᱟᱜ ᱨᱮᱜᱮ ᱱᱤᱭᱟᱹ ᱫᱚ ᱛᱟᱦᱮᱸ ᱠᱟᱱᱟ ᱥᱟᱨᱟᱫᱤᱱ ᱡᱷᱚᱛᱚ ᱦᱟᱸᱰᱮ ᱱᱟᱰᱮ ᱠᱚ ᱠᱟᱹᱢᱤ ᱛᱟᱦᱮᱸᱜ ᱢᱮᱱᱠᱷᱟᱱ ᱟᱹᱭᱩᱵ ᱵᱮᱲᱟ ᱫᱚ ᱡᱚᱛᱚ ᱢᱤᱫ ᱛᱮᱠᱚ ᱫᱩᱲᱩᱵ ᱢᱟᱱᱮ ᱟᱭᱭᱩᱵ ᱨᱮᱱᱟᱜ ᱫᱟᱠᱟ ᱫᱚ ᱢᱤᱫ ᱛᱮᱠᱚ ᱡᱚᱢ ᱛᱟᱦᱮᱸᱜ
ᱛᱮᱞ ᱞᱮ ᱡᱚᱢ ᱛᱟᱦᱮᱱᱟ ᱦᱩᱸ
ᱚ ᱟᱨ ᱛᱤᱱᱟᱹᱜ ᱨᱚᱠᱚᱢ ᱠᱟᱛᱷᱟ ᱠᱚᱠᱚ ᱜᱟᱯᱟᱞ ᱢᱟᱨᱟᱜ ᱛᱟᱦᱮᱸᱜ ᱛᱚᱠᱷᱚᱱ ᱫᱚ ᱱᱮᱛᱟᱨ ᱢᱟ ᱡᱷᱚᱛᱚ ᱦᱚᱲᱲᱟᱜ ᱛᱤᱨ ᱨᱮᱜᱮ ᱢᱳᱵᱟᱭᱤᱞ ᱟᱫᱚ ᱚᱲᱟᱜ ᱨᱮ ᱢᱤᱫ ᱛᱮ ᱢᱮᱱᱟᱜ ᱢᱮ ᱨᱮᱦᱚᱸ ᱵᱷᱤᱱᱟᱹ ᱵᱷᱤᱱᱟᱹᱜᱮ
ᱦᱩᱸ ᱵᱷᱤᱱᱟᱹ ᱵᱷᱤᱱᱤ ᱜᱮ ᱟᱨ ᱮᱱᱫᱤᱱ ᱫᱚ ᱩᱱᱫᱤᱱ ᱫᱚ ᱤᱧ ᱟᱭ ᱫᱟᱠᱟ ᱠᱚᱭ ᱪᱚᱸᱫᱟ ᱠᱟᱜ ᱟᱭ ᱩᱛᱩ ᱠᱚ ᱮᱫ ᱣᱨᱤ ᱤᱥᱤ ᱥᱤᱱᱚᱹᱜ ᱵᱷᱳᱨ ᱫᱚ ᱚᱱᱟ ᱟᱫᱚ ᱩᱱᱫᱤᱱ ᱫᱚ ᱞᱟᱭᱤᱱ ᱠᱚ ᱚᱱᱠᱟ ᱵᱟᱭ ᱛᱟᱦᱮᱸ ᱞᱮᱱᱟ ᱥᱮ ᱮᱱᱠᱷᱟᱱ ᱫᱚ ᱟᱹᱛᱩ ᱟᱹᱛᱩ ᱤᱭᱟᱹ ᱠᱚᱨᱮ ᱦᱮᱢ ᱤᱭᱟᱹ ᱠᱚᱨᱮ ᱵᱟᱡᱟᱨ ᱠᱚᱨᱮ ᱫᱚ ᱱᱚᱝᱠᱟ ᱛᱟᱦᱮᱸ ᱞᱮᱱ ᱜᱮᱭᱟ ᱞᱮᱠᱤᱱ ᱱᱚᱣᱟ ᱦᱩᱰᱤᱧ ᱟᱹᱛᱩᱳ ᱠᱚᱨᱮ ᱫᱚ ᱚᱱᱠᱟ ᱞᱟᱭᱤᱱ ᱵᱟᱭ ᱥᱮᱴᱮᱨ ᱞᱮᱱ ᱛᱟᱦᱮᱸᱫ ᱮᱱᱠᱷᱟᱱ ᱫᱚ ᱨᱟᱪᱟ ᱨᱮᱜᱮᱞᱮ ᱜᱤᱛᱤᱡ ᱠᱚᱜᱼᱟ ᱟᱨ ᱤᱧ ᱵᱟᱵᱟ ᱠᱟᱹᱦᱱᱤ ᱞᱟᱹᱭ ᱟᱞᱮᱭᱟᱭ ᱟᱨ ᱵᱟᱠᱷᱟᱱ ᱫᱚ ᱡᱚᱢ ᱦᱩᱭ ᱵᱟᱲᱟ ᱠᱟᱛᱮᱫ ᱤᱧ ᱵᱟᱵᱟ ᱡᱟᱦᱟᱸ ᱵᱟᱦᱨᱮ ᱠᱚᱥᱮᱢ ᱪᱟᱞᱟᱣ ᱠᱚᱜ ᱠᱷᱟᱱ ᱫᱚᱭ ᱞᱚᱜᱚᱱ ᱵᱟᱭ ᱦᱮᱡ ᱞᱮᱛᱟᱲ ᱠᱷᱟᱱ ᱤᱧ ᱟᱭᱳ ᱦᱚᱸᱭ ᱞᱟᱹᱭ ᱟᱞᱮᱭᱟ ᱠᱟᱹᱦᱱᱤ ᱠᱚ ᱠᱩᱫᱩᱢ ᱠᱚ ᱟᱨ ᱥᱮᱨᱮᱧ ᱠᱚ ᱤᱧ ᱵᱟᱵᱟ ᱦᱚᱸᱭ ᱞᱟᱹᱭ ᱟᱞᱮᱭᱟᱭ ᱟᱹᱰᱤ ᱴᱷᱤᱠ ᱛᱟᱦᱮᱸ ᱞᱮᱱᱟ ᱟᱨ ᱱᱤᱛᱚᱝ ᱫᱚ ᱡᱚᱛᱚ ᱡᱟᱦᱟᱸ ᱛᱤᱥᱨᱮ ᱪᱷᱩᱴᱤ ᱠᱚᱨᱮ ᱪᱟᱞᱟᱜ ᱨᱮᱦᱚᱸ ᱡᱮ ᱡᱟᱨ ᱚᱠᱚᱭ ᱢᱳᱵᱟᱭᱤᱞ ᱧᱟᱢ ᱠᱮᱜᱟᱭ ᱩᱱᱤ ᱦᱟᱱᱛᱮ ᱨᱮ ᱠᱟᱛᱷᱟᱜ ᱠᱟᱱᱟᱭ ᱥᱮ ᱪᱮᱫ ᱮ ᱧᱮᱞᱮᱟ ᱟᱨ ᱱᱩᱭ ᱱᱚᱛᱮ ᱨᱮ ᱢᱮᱱᱟᱭ ᱜᱮ ᱩᱱᱤ ᱪᱮᱫ ᱮ ᱪᱤᱠᱟᱹᱭᱮ-ᱟ ᱦᱩᱸ ᱡᱚᱛᱚ ᱵᱷᱤᱱᱟᱹ ᱵᱷᱤᱱᱤ
ᱚᱱᱟᱛ ᱚᱱᱟ ᱦᱤᱥᱟᱹᱵᱽ ᱛᱮᱜᱮ ᱱᱚᱣᱟ ᱦᱚᱸ ᱠᱟᱹᱴᱤᱡ ᱠᱟᱹᱴᱤᱡ ᱫᱚ ᱟᱫᱚ ᱟᱫᱚᱜ ᱠᱟᱱᱟ ᱟᱫ ᱫᱚ ᱵᱟᱝ ᱟᱫᱚᱜ ᱠᱟᱱᱟ ᱚᱱᱟ ᱠᱚᱫᱚ ᱵᱳᱭ ᱨᱮᱜᱮ ᱛᱟᱦᱮᱸᱭᱮᱱᱟ ᱟᱫᱚ ᱟᱫᱚ ᱢᱚᱪᱟᱜ ᱠᱟᱨᱚᱱ ᱱᱚᱣᱟ ᱠᱚᱫᱚ ᱞᱟᱦᱟ ᱫᱚ ᱟᱵᱚᱣᱟᱜ ᱢᱚᱪᱟ ᱨᱮᱜᱮ ᱛᱟᱦᱮᱸᱜ ᱠᱟᱱᱟ
ᱡᱟᱦᱟᱸᱱᱟᱜ ᱵᱟᱭ ᱵᱩᱡᱷᱟᱹᱜ ᱠᱟᱱᱟ
ᱦᱳᱭ ᱚᱱᱟ ᱠᱚᱫᱚ ᱵᱳᱭᱨᱮ ᱦᱮᱡ ᱮᱱᱟ ᱟᱨ ᱚᱱᱟ ᱢᱚᱪᱟ ᱠᱷᱚᱱ ᱫᱚ ᱟᱫᱚ ᱟᱫ ᱮᱱᱟ ᱚᱱᱟ ᱠᱚᱫᱚ
ᱦᱩᱸ ᱟᱫ ᱮᱱᱟ ᱚᱱᱟᱛᱮ ᱱᱤᱛᱚᱜ ᱞᱮᱠᱟᱱ ᱜᱤᱫᱽᱨᱟᱹ ᱩᱱᱫᱤᱱ ᱢᱟᱱᱮ ᱪᱮᱫ ᱢᱤᱫᱴᱟᱝ ᱜᱟᱱ ᱠᱩᱫᱩᱢ ᱥᱮ ᱠᱟᱹᱦᱱᱤ ᱚᱱᱠᱟ ᱪᱮᱜ ᱦᱚᱸ ᱵᱟᱠᱚ ᱞᱟᱹᱭ ᱫᱟᱲᱮᱭᱟᱜ-ᱟ ᱟᱸᱡᱚᱢ ᱜᱮ ᱵᱟᱠᱚ ᱟᱸᱡᱚᱢ ᱟᱠᱟᱜ-ᱟ ᱠᱷᱟᱹᱞᱤ ᱢᱳᱵᱟᱭᱤᱞ ᱨᱮ ᱡᱟᱦᱟᱸ ᱦᱤᱡᱩᱜ ᱠᱟᱱᱟ ᱚᱱᱟᱜᱮ ᱦᱚᱸ
ᱚᱱᱟ ᱚᱱᱟᱢᱟ ᱚᱱᱟᱜᱮ ᱛᱟᱯᱚᱨᱮ ᱠᱤᱪᱷᱩ ᱠᱤᱪᱷᱩ ᱜᱤᱫᱽᱨᱟᱹ ᱢᱟ ᱡᱮᱨᱚᱠᱚᱢ ᱟᱵᱚ ᱫᱚ ᱚᱱᱟ ᱠᱚᱦᱚᱵᱚᱱ ᱧᱮᱞ ᱟᱠᱟᱫᱟ ᱥᱟᱶᱛᱮ ᱴᱤᱵᱷᱤ ᱠᱚᱨᱮ ᱠᱟᱴᱩᱱ ᱠᱚᱦᱚᱸ ᱵᱚᱱ ᱧᱮᱞ ᱟᱠᱟᱫᱟ
ᱦᱩᱸ ᱟᱞᱮ ᱫᱚ ᱵᱟᱠᱚ ᱵᱟᱠᱚ ᱫᱮᱠᱷᱟ ᱟᱞᱮ ᱛᱟᱦᱮᱱᱟ ᱦᱩᱸ
ᱚ ᱵᱟᱝᱟ ᱤᱧ ᱦᱚᱸ ᱠᱷᱩᱵ ᱛᱟᱭᱚᱢ ᱜᱮᱧ ᱧᱮᱞ ᱛᱤᱭᱳᱜ ᱟᱠᱟᱫᱟ ᱛᱚ ᱱᱮᱛᱟᱨ ᱨᱮᱱ ᱜᱤᱫᱽᱨᱟᱹ ᱪᱮᱛᱟᱜ ᱠᱤᱪᱷᱩ ᱠᱤᱪᱷᱩ ᱢᱮᱱᱟᱜ ᱠᱚᱣᱟ ᱚᱱᱠᱟ ᱥᱳᱥᱟᱞ ᱢᱤᱰᱤᱭᱟ ᱨᱮᱜᱮ ᱧᱮᱞ ᱥᱟᱹᱨᱤ ᱥᱮ ᱠᱷᱟᱞᱤ ᱵᱟᱹᱧ ᱵᱟᱲᱟᱭᱟ ᱩᱱᱠᱩ ᱪᱮᱫᱟᱜ
ᱠᱟᱨᱴᱩᱱ ᱪᱮᱫ ᱠᱟᱱᱟ ᱚᱱᱟ ᱦᱚᱸ ᱵᱟᱠᱚ ᱵᱟᱰᱟᱭᱟ ᱾ ᱢᱟᱱᱮ ᱛᱤᱱᱟᱹᱜ ᱜᱮᱠᱚ ᱪᱮᱫ ᱢᱟᱱᱮ ᱛᱤᱱᱟᱹᱜ ᱜᱮᱠᱚ ᱟᱯᱰᱮᱴ ᱟᱠᱟᱱᱟ ᱜᱤᱫᱽᱨᱟᱹ ᱠᱚ ᱾
ᱦᱩ ᱦᱩᱸ ᱟᱪᱪᱷᱟ ᱜᱚᱢᱠᱮ ᱴᱟᱭᱤᱢ ᱛᱟᱞᱟᱝ ᱦᱩᱭᱱᱟ ᱾
ᱴᱟᱭᱤᱢ ᱦᱩᱭ ᱮᱱᱟ ᱟᱹᱣᱨᱤ ᱦᱩᱭᱩᱜ ᱟᱛᱚ ᱱᱚᱣᱟ ᱫᱚ ᱦᱮᱸ
ᱟᱣᱨᱤ ᱦᱩᱭᱩᱜᱼᱟ ᱾
ᱱᱚᱜᱼᱚᱭ ᱟᱡ ᱛᱮᱜᱮ ᱦᱮᱸ ᱟᱡ ᱛᱮᱜᱮ ᱠᱟᱴᱟᱜᱼᱟ ᱦᱟᱸᱜ ᱟᱨ ᱪᱮᱫᱟᱜ ᱯᱩᱨᱟᱹᱴᱟᱜ ᱨᱚᱯᱚᱲ ᱜᱮ ᱪᱟᱜ ᱢᱟᱱᱮ ᱱᱟᱯᱟᱭᱟ ᱤᱧ ᱤᱧ ᱟᱸᱡᱚᱢᱮᱫ ᱛᱟᱦᱮᱸᱜ ᱤᱧ ᱥᱟᱹᱨᱤ ᱥᱮ ᱠᱷᱟᱞᱤ ᱵᱟᱹᱧ ᱵᱟᱰᱟᱭᱟ ᱾
ᱟᱪᱪᱷᱟ ᱚᱱᱟ ᱫᱚ ᱛᱟᱱᱮ ᱪᱮᱫ ᱞᱮᱠᱷᱟᱭᱼᱟ ᱾ ᱚᱠᱚᱭ ᱯᱟᱞᱮ ᱠᱚᱞᱮᱫ ᱠᱟᱱᱟ ᱥᱮ ᱪᱮᱫ ᱢᱟ ᱪᱮᱫ ᱵᱤᱱ ᱞᱟᱹᱭᱮᱫ ᱛᱟᱦᱮᱱ
ᱦᱳᱭ ᱚᱱᱟᱜᱮᱧ ᱞᱟᱹᱭᱮᱫ ᱛᱟᱦᱮᱸᱼᱟ ᱡᱮ
ᱠᱟᱴᱩᱱ ᱠᱟᱛᱷᱟ ᱵᱮᱱ ᱞᱟᱹᱭ
ᱠᱟᱨᱴᱩᱱ ᱠᱟᱛᱷᱟ ᱦᱚᱭ ᱩᱱᱠᱩ ᱱᱮᱛᱟᱨ ᱨᱮᱱ ᱜᱤᱫᱽᱨᱟᱹ ᱠᱚᱫᱚ ᱚᱱᱟ ᱦᱚᱸᱠᱚ ᱦᱤᱲᱤᱧ ᱪᱟᱵᱟ ᱠᱟᱫᱟ ᱡᱮ ᱠᱟᱨᱴᱩᱱ ᱪᱮᱫ ᱠᱟᱱᱟ ᱾
ᱦᱩᱸ
ᱚᱱᱟ ᱢᱚᱛᱚ ᱟᱹᱰᱤ ᱞᱟᱦᱟ ᱢᱮᱱᱟᱜ ᱛᱟᱯᱚᱨ ᱱᱤᱛᱚᱜ ᱡᱫᱤ ᱟᱵᱚ ᱥᱟᱶᱛᱟ ᱨᱮᱱ ᱜᱤᱫᱽᱨᱟᱹ ᱠᱚᱵᱚᱱ ᱧᱮᱞ ᱠᱚᱣᱟ ᱠᱟᱹᱴᱤᱡ ᱠᱚ
ᱦᱮᱸ ᱢᱳᱵᱟᱭᱤᱞ ᱜᱮ ᱥᱟᱵ ᱦᱮᱸ ᱡᱟᱦᱟᱱᱟᱜ ᱠᱟᱹᱢᱤ ᱠᱟᱱ ᱨᱮᱦᱚᱸ ᱤᱧᱫᱚᱯᱮ ᱱᱤᱛᱚᱜ ᱜᱤᱫᱽᱨᱟᱹ ᱵᱟᱹᱧ ᱧᱮᱞ ᱫᱟᱲᱮᱭᱟ ᱾ ᱩᱱᱤ ᱢᱳᱵᱟᱭᱤᱞᱤᱧ ᱮᱢᱟᱭᱟ ᱫᱟᱠᱟ ᱵᱟᱭ ᱡᱚᱢᱟᱭ ᱜᱤᱫᱨᱟᱹ ᱜᱤᱫᱽᱨᱟᱹ ᱢᱳᱵᱟᱭᱤᱞ ᱧᱮᱞᱛᱮ
ᱚᱱᱠᱟ ᱛᱮᱢᱟ ᱢᱤᱫ ᱥᱮᱫ ᱛᱮᱫᱚ ᱩᱱᱤ ᱜᱤᱫᱽᱨᱟᱹ ᱜᱮ ᱠᱷᱚᱛᱤᱭᱮᱫᱟᱢ ᱱᱤᱡᱮ ᱛᱮᱫᱚ
ᱠᱚᱛᱮ ᱜᱮ ᱦᱚᱸ
ᱦᱮᱸᱥᱮ ᱢᱟᱱᱮ ᱛᱚᱠᱷᱚᱱ ᱩᱱᱤ ᱵᱷᱟᱹᱜᱤ ᱠᱤᱪᱷᱩ ᱥᱮᱬᱟ ᱠᱮᱭᱟᱭ ᱦᱚᱭᱛᱳ ᱡᱟᱦᱟᱱᱟᱜ ᱜᱮ ᱦᱚᱭ ᱯᱟᱲᱦᱟᱣ ᱠᱚᱜᱼᱟᱭ ᱧᱮᱞ ᱠᱮᱭᱟᱭ ᱪᱷᱚᱲᱟ ᱠᱚ ᱞᱟᱹᱭ ᱠᱮᱭᱟ ᱠᱤᱱᱛᱩ
ᱦᱩᱸ
ᱱᱮᱛᱟᱨ ᱫᱚ ᱚᱱᱟᱜᱮ ᱢᱳᱵᱟᱭᱤᱞ ᱜᱮᱠᱚ ᱧᱮᱞᱮ ᱫᱟ ᱟᱫᱚ ᱪᱮᱫ ᱠᱚ ᱥᱮᱬᱟᱭᱮᱫᱟ ᱚᱱᱟᱫᱚ ᱤᱧ ᱦᱚᱸ ᱵᱟᱹᱧ ᱵᱟᱰᱟᱭᱟ ᱾ ᱤᱧ ᱦᱚᱸ ᱠᱟᱹᱴᱤᱡ ᱜᱤᱫᱽᱨᱟᱹ ᱠᱷᱚᱱ ᱫᱚ ᱥᱟᱦᱟ ᱨᱮᱜᱮ ᱢᱤᱱᱟᱹᱧᱟ ᱱᱤᱛᱳᱜ ᱦᱟᱸᱜ ᱟᱫᱚ
ᱚᱲᱟᱜ ᱠᱩᱧ ᱪᱟᱞᱟᱣ ᱞᱮᱱᱠᱷᱟᱱ ᱠᱤᱢᱵᱟ ᱤᱧ ᱵᱷᱟᱜᱽᱱᱟ ᱛᱟᱠᱚ ᱠᱚ ᱦᱮᱡᱽ ᱞᱮᱱᱠᱷᱟᱱ ᱦᱚᱯᱚᱱ ᱜᱮᱭᱟᱭ ᱩᱱᱤ ᱦᱚᱸ ᱨᱟᱜᱟᱭ ᱢᱳᱵᱟᱭᱤᱞ ᱠᱷᱟᱹᱛᱤᱨ ᱛᱮ ᱫᱮ ᱢᱳᱚᱵᱟᱭᱤᱞ ᱫᱮ ᱢᱳᱚᱵᱟᱭᱤᱞ ᱟᱫᱚ ᱤᱧ ᱫᱚ ᱵᱟᱹᱧ ᱮᱢᱟ ᱠᱚ ᱜᱮᱭᱟ ᱚᱱᱮ
ᱦ ᱦᱮᱸ
ᱟᱨ ᱞᱟᱹᱭᱟ ᱠᱚᱜᱮᱧ ᱡᱮ ᱟᱞᱚᱯᱮ ᱯᱟᱹᱨᱠᱟᱹ ᱠᱚᱣᱟ ᱜᱤᱫᱽᱨᱟᱹ ᱠᱟᱹᱴᱤᱡ ᱜᱤᱫᱽᱨᱟᱹ ᱫᱚ ᱢᱳᱵᱟᱭᱤᱞ ᱛᱮ
ᱠᱟᱹᱴᱤᱡ ᱜᱤᱫᱽᱨᱟᱹ ᱫᱚᱦᱚᱸ ᱢᱟᱨᱟᱝ ᱨᱮᱦᱚᱸ ᱛᱚ ᱚᱱᱟ ᱢᱚᱵᱟᱭᱤᱞ ᱠᱚᱫᱚ ᱵᱟᱝ ᱫᱮᱠᱷᱟ ᱨᱮᱱᱟᱜ ᱫᱚ ᱵᱟᱝ ᱠᱟᱱᱟ ᱾
ᱦᱮᱸᱸ
ᱚᱱᱠᱟ ᱚᱱᱟ ᱠᱷᱟᱹᱛᱤᱨ ᱜᱮ ᱱᱤᱛᱚᱜ ᱜᱤᱫᱽᱨᱟᱹ ᱠᱚ ᱯᱩᱨᱟᱹ ᱟᱹᱰᱤ ᱡᱤᱫᱷᱤᱭᱟᱠᱚ ᱜᱤᱱᱴᱤᱭᱟᱠᱚ ᱾
ᱦᱳᱭ ᱢᱟᱱᱮ ᱢᱟᱱᱚᱥᱤᱠ ᱫᱤᱠᱽ ᱵᱷᱟᱵ ᱛᱮ ᱦᱚᱛᱚ ᱪᱮᱫᱠᱟᱱ ᱜᱮᱪᱚ ᱠᱚ ᱥᱴᱨᱮᱥ ᱧᱚᱜ ᱟᱠᱟᱱᱟ ᱠᱚ ᱾ ᱟᱪᱪᱷᱟ ᱦᱮᱸ ᱚᱱᱮ ᱠᱟᱹᱦᱱᱤ ᱨᱮᱱᱟᱜ ᱠᱟᱛᱷᱟᱢ ᱞᱟᱹᱭᱮᱫ ᱛᱟᱦᱮᱸᱱᱟ ᱛᱚᱠᱷᱚᱱ ᱟᱪᱪᱷᱟ ᱟᱢ ᱢᱤᱫᱴᱮᱡ ᱠᱟᱹᱦᱱᱤ ᱩᱭᱦᱟᱹᱨ ᱢᱮᱱᱟᱜ ᱛᱟᱢᱟ ᱠᱤ? ᱚᱱᱟ ᱤᱧ ᱫᱚ ᱵᱟᱹᱧ ᱩᱭᱦᱟᱹᱨᱟ ᱚᱱᱟ ᱠᱟᱹᱦᱱᱤᱴᱟᱜ ᱠᱤᱱᱛᱩ ᱥᱩᱫᱩ ᱩᱭᱦᱟᱹᱨᱤᱧ ᱡᱮ ᱚᱱᱮ ᱢᱤᱫᱴᱤᱡ ᱛᱩᱭᱩ ᱛᱟᱦᱮᱸ ᱠᱟᱱᱟᱭ ᱾ ᱟᱫᱚᱜ ᱟᱡ ᱞᱮᱠᱟᱱ ᱠᱚ ᱛᱩᱭᱩ ᱠᱚ ᱮᱲᱮ ᱠᱚ ᱞᱟᱜ ᱮᱲᱮ ᱠᱚ ᱠᱷᱟᱹᱛᱤᱨ ᱚᱱᱮ ᱢᱤᱫ ᱴᱤᱴᱟᱡ ᱠᱩᱸᱧᱤ ᱨᱮ ᱫᱚᱱ ᱦᱚᱪᱚ ᱠᱚᱟᱭ ᱛᱩᱢᱫᱟᱜ ᱦᱟᱞᱟᱝ ᱠᱷᱟᱹᱛᱤᱨ ᱡᱮ ᱚᱸᱰᱮ ᱫᱷᱤᱨᱤ ᱛᱚᱞ ᱠᱟᱛᱮᱜ ᱚᱸᱰᱮ ᱫᱚᱱ ᱯᱮ ᱮᱸᱰᱮ ᱠᱷᱟᱱ ᱛᱩᱢᱫᱟᱜ ᱯᱮ ᱧᱟᱢᱟ
ᱦᱟᱭ ᱦᱟᱭ ᱚᱱᱟᱜᱮ ᱵᱟᱰᱟᱭ ᱜᱮᱭᱟ ᱤᱧ ᱫᱚ
ᱤᱧ ᱫᱚ ᱩᱭ ᱚᱱᱟ ᱴᱩᱠᱩᱧ ᱩᱭᱦᱟᱹᱨᱟ ᱠᱤᱱᱛᱩ ᱠᱟᱹᱦᱱᱤ ᱜᱮ ᱪᱮᱫ ᱛᱟᱦᱮᱸᱜ ᱠᱟᱱᱟ ᱚᱱᱟ ᱫᱚ ᱤᱧᱟᱹᱜ ᱦᱚᱸ ᱩᱭᱦᱟᱹᱨ ᱵᱟᱝ ᱛᱤᱧᱟᱹ ᱢᱟᱱᱮ ᱦᱤᱲᱤᱧ ᱠᱟᱹᱫᱟᱹᱧ
ᱤᱧ ᱦᱚᱸᱧ ᱦᱤᱲᱤᱧ ᱦᱤᱲᱤᱧ ᱠᱮᱭᱟ ᱯᱟᱞᱮᱫ ᱛᱩᱨᱛᱟᱹ ᱜᱟᱨ ᱛᱩᱨᱛᱮ ᱛᱩᱭᱩ
ᱩᱱᱤ ᱛᱩᱭᱣᱟᱜ ᱧᱩᱛᱩᱢ ᱪᱮᱫ ᱛᱟᱦᱮᱸ ᱠᱟᱱᱟ
ᱟᱞᱮ ᱥᱮᱱ ᱫᱚᱠᱚ ᱢᱮᱱᱟ ᱛᱩᱨᱛᱟᱹ
ᱛᱩᱨᱛᱟᱹ ᱛᱩᱭᱩ
ᱦᱳᱭ
ᱦᱮᱸ ᱵᱟᱝᱟ ᱤᱧ ᱫᱚ ᱧᱩᱛᱩᱢ ᱫᱚ ᱵᱟᱹᱧ ᱵᱟᱲᱟᱭ ᱛᱟᱦᱮᱸᱫ ᱛᱟᱯᱚᱨ ᱩᱱᱤᱧ ᱢᱮᱱ ᱪᱮᱫᱟ ᱢᱤᱫᱴᱤᱡ ᱢᱮᱨᱚᱢ ᱛᱟᱦᱮᱸ ᱠᱟᱱᱟᱭ ᱦᱮᱸᱥᱮ
ᱟᱨ ᱩᱱᱩᱫᱚ ᱟᱸᱡᱚᱢ ᱪᱟᱵᱟ ᱠᱟᱛᱮᱫ ᱟᱨ ᱦᱟᱱᱛᱮ ᱨᱮ ᱵᱟᱲᱜᱮ ᱥᱮᱫ ᱨᱮ ᱛᱚᱞ ᱦᱚᱴᱚ ᱠᱟᱫᱮᱭᱟ ᱚᱱᱠᱟᱡ ᱟᱞᱮ ᱥᱮᱱ ᱫᱚ ᱚᱱᱠᱟ ᱜᱮ ᱠᱚ ᱞᱟᱹᱭᱟ
ᱢᱟᱱᱮ ᱡᱚᱢᱭᱟᱭ
ᱦᱳᱭ ᱟᱨ ᱠᱷᱟᱹᱞᱤᱭ ᱚᱱᱟ ᱪᱮᱛᱟᱱ ᱩᱵᱼᱜᱮ ᱛᱟᱦᱮᱱ ᱛᱟᱭᱟ ᱦᱟᱨᱛᱟ ᱜᱮ
ᱟᱪᱪᱷᱟ
ᱟᱨ ᱩᱱᱩᱫᱚ ᱵᱟᱲᱜᱮ ᱛᱚᱞ ᱦᱚᱴᱚ ᱠᱟᱭᱟᱭ